ᱦᱳᱭ ᱱᱟᱯᱟᱭ ᱵᱟᱲᱟ ᱜᱮ᱾ ᱟᱹᱵᱤᱱ ᱜᱮ ᱪᱮᱜ ᱞᱮᱠᱟ ᱢᱮᱱᱟᱜ ᱵᱤᱱᱟ?
ᱦᱮᱸ ᱮᱠ ᱡᱷᱟᱹᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ, ᱚᱲᱟᱜ ᱠᱚᱨᱮ ᱫᱚ ᱛᱟᱦᱚᱞᱮ ᱪᱮᱫ ᱠᱚ ᱪᱤᱠᱟᱹ ᱦᱩᱭᱩᱜ ᱠᱟᱱᱟ?
ᱪᱤᱠᱟᱹ ᱦᱚᱸ ᱵᱟᱝ ᱳᱭ ᱠᱟᱢᱤ ᱠᱚ ᱠᱟᱢᱤ ᱵᱟ ᱠᱟᱢᱤ ᱵᱟᱲᱟ ᱦᱩᱭᱩᱜ ᱠᱟᱱ ᱛᱟᱦᱮᱱᱟ, ᱟᱫᱚ ᱱᱤᱛᱚᱜ ᱫᱚ ᱚᱱᱠᱟ ᱢᱚᱛᱚ ᱫᱚ ᱚᱲᱟᱜ ᱨᱮᱜᱮ ᱢᱮᱱᱟᱜ ᱠᱟᱱ ᱞᱤᱧᱟ᱾
ᱟᱪᱪᱷᱟ, ᱟᱪᱪᱷᱟ ᱤᱭᱟᱹ ᱟᱯᱮ ᱫᱚ ᱵᱤᱨ ᱫᱤᱥᱚᱢ ᱥᱮ ᱵᱩᱨᱩ ᱫᱤᱥᱚᱢ ᱥᱮ ᱱᱚᱣᱟ ᱵᱤᱞᱟᱹᱛ ᱫᱤᱥᱚᱢ?
ᱵᱟᱝ ᱵᱟᱝ ᱵᱟᱝ ᱚᱱᱟ ᱵᱤᱞᱟᱹᱛ ᱫᱤᱥᱚᱢ ᱫᱚ ᱵᱟᱝ ᱠᱟᱱ ᱛᱟᱞᱮᱭᱟ, ᱵᱩᱨᱩ ᱫᱤᱥᱚᱢ ᱠᱟᱱᱟᱞᱮ᱾
ᱵᱩᱨᱩ ᱫᱤᱥᱚᱢ ᱵᱟᱝ, ᱫᱟᱨᱮ ᱱᱟᱲᱤ ᱠᱚ ᱪᱮᱫ ᱚᱠᱟᱞᱮᱠᱟ?
ᱦᱮᱸ, ᱫᱟᱲᱮ ᱱᱟᱹᱲᱤ ᱠᱚ ᱟᱹᱰᱤ ᱡᱟᱹᱥᱛᱤ ᱟᱭᱢᱟ ᱜᱮ ᱢᱮᱱᱟᱜ ᱢᱮᱱᱟᱜᱼᱟ᱾
ᱟᱪᱪᱷᱟ᱾
ᱦᱮᱸ, ᱟᱨ ᱚᱱᱟ ᱫᱟᱨᱮ ᱱᱟᱹᱲᱤ ᱨᱮ ᱛᱟᱦᱚᱞᱮ ᱩᱱᱠᱩ ᱞᱤᱛᱤ ᱛᱮᱨᱚᱢ᱾ ᱥᱮ ᱡᱟᱦᱟᱸᱢ ᱵᱚᱞ ᱨᱮ ᱫᱚ ᱧᱮᱞᱮ ᱥᱩᱥᱩᱨ ᱵᱟᱱ ᱪᱮᱫ ᱞᱮᱠᱟ ᱠᱚ ᱪᱷᱟᱛᱟᱭ ᱜᱮᱭᱟ?
ᱦᱳᱭ ᱧᱮᱞ ᱞᱮᱱᱠᱷᱟᱱ ᱫᱚ ᱟᱰᱤ ᱟᱭᱢᱟ ᱜᱟᱱ ᱫᱟᱨᱮ ᱠᱚᱨᱮ ᱠᱚ ᱪᱷᱟᱛᱟᱭ ᱜᱮᱭᱟ᱾
ᱟᱪᱪᱷᱟ᱾
ᱛᱚ ᱚᱱᱟ ᱞᱮᱠᱟᱛᱮ ᱵᱟᱲᱮ ᱫᱟᱨᱮ ᱨᱮᱫᱚ ᱵᱤᱥᱤ ᱟᱰᱤ ᱡᱟᱹᱥᱛᱤ ᱜᱟᱱ ᱠᱚ ᱟᱨ ᱛᱟᱨᱯᱚᱨᱮ ᱚᱱᱟ ᱥᱟᱨᱡᱚᱢ ᱫᱟᱨᱮ ᱠᱚᱨᱮ ᱠᱟᱹᱣᱰᱤ ᱡᱟᱹᱥᱛᱤ ᱠᱚ ᱪᱷᱛᱟᱭᱟ᱾
ᱟᱪᱪᱷᱟ ᱟᱪᱪᱷᱟ, ᱡᱟᱭᱦᱳᱠ ᱟ ᱠᱟᱛᱟ ᱫᱚ ᱠᱟᱱ ᱜᱮ ᱟᱨ ᱠᱩᱣᱟᱜ ᱛᱟᱦᱚᱞᱮ ᱧᱮᱞᱮ ᱪᱷᱟᱛᱟ ᱠᱚ ᱨᱟᱥᱟ ᱠᱚᱯᱮ ᱪᱮᱯᱮᱡ ᱜᱮᱭᱟ ᱥᱮ ᱵᱟᱝ ᱥᱮ ᱥᱩᱥᱩᱨ ᱵᱟᱝ ᱪᱷᱟᱛᱟ ᱠᱚ ᱚᱪᱚᱜ ᱠᱟᱛᱮ ᱩᱱᱠᱩ ᱠᱚ ᱦᱚᱯᱚᱱ ᱠᱚᱫᱚ ᱠᱚ ᱦᱚᱯᱚᱱ ᱠᱚ ᱨᱟᱯᱟᱜ ᱠᱟᱛᱮ ᱯᱮ ᱡᱚᱢ ᱠᱚᱣᱟᱜ ᱵᱟᱲᱟ ᱟᱠᱟᱫ ᱠᱚᱣᱟ ᱠᱚ ᱥᱮ ᱵᱟᱝ ᱱᱟᱥᱮᱱᱟᱜ ᱞᱟᱹᱭᱟᱜ ᱢᱮ᱾
ᱦᱮᱸ᱾
ᱦᱮᱸ ᱞᱟᱹᱭ ᱫᱤᱧ ᱚᱱᱟ ᱠᱚᱯᱮ ᱠᱚᱨᱟᱣ ᱵᱟᱲᱟ ᱟᱠᱟᱫ ᱥᱮ ᱵᱟᱝ
ᱦᱮᱸ᱾ ᱟᱹᱞᱤᱧ ᱫᱚ ᱱᱤᱛᱚᱜ ᱫᱷᱟᱹᱵᱤᱡ ᱦᱚᱸ ᱚᱱᱠᱟᱱᱟᱜ ᱢᱟᱱᱮ ᱪᱷᱟᱛᱟ ᱠᱚᱫᱚ ᱱᱤᱛᱟᱹᱜ ᱧᱮᱞ ᱫᱩᱞᱤᱧ ᱧᱮᱞ ᱠᱟᱫᱟ ᱠᱤᱱᱛᱩ ᱚᱱᱟ ᱪᱤᱠᱟᱹ ᱠᱟᱛᱮᱜ ᱠᱚ ᱛᱤᱭᱟᱹᱜ ᱜᱮᱭᱟ ᱚᱱᱟ ᱫᱚ ᱵᱟᱹᱞᱤᱧ ᱧᱮᱞ ᱠᱟᱫᱟ᱾ ᱮᱨᱯᱚᱨᱮ ᱚᱱᱟ ᱦᱚᱸ ᱢᱟᱱᱮ ᱩᱱᱠᱩ ᱛᱤᱡᱩ ᱠᱚᱦᱚᱸ ᱢᱟᱱᱮ ᱵᱟᱞᱤᱧ ᱡᱚᱢ ᱵᱟᱲᱟ ᱟᱠᱟᱜ ᱠᱚᱣᱟ ᱪᱮᱫᱞᱮᱠᱟ ᱠᱚ ᱵᱩᱡᱷᱟᱹᱜᱼᱟ, ᱩᱱᱠᱤᱱ ᱚᱱᱟ ᱧᱮᱞᱮ ᱨᱟᱥᱟ ᱛᱮᱫ ᱫᱩᱞᱤᱧ ᱪᱮᱯᱮᱫ ᱵᱟᱲᱟ ᱠᱟᱫᱟ᱾
ᱟᱪᱪᱷᱟ, ᱚᱱᱟ ᱫᱚ ᱧᱮᱞᱮ ᱪᱷᱟᱛᱟ ᱟᱨ ᱤᱭᱟ ᱟᱨ ᱠᱚ ᱠᱚ ᱦᱮᱡ ᱠᱟᱛᱮᱜ ᱥᱮ ᱠᱤᱨᱤᱧ ᱠᱟᱛᱮᱜ- ᱥᱮ ᱟᱯᱱᱟᱨ ᱛᱮ ᱛᱤᱭᱳᱜ ᱠᱟᱛᱮᱜ?
ᱚ ᱦᱮᱸ ᱩᱱᱠᱩ ᱡᱟᱦᱟᱸᱭ ᱠᱚ ᱛᱤᱭᱳᱜ ᱠᱚ ᱦᱤᱡᱩᱜ ᱜᱤᱭᱟ᱾ ᱩᱱᱠᱩ ᱠᱚ ᱟᱠᱷᱨᱤᱧ ᱜᱤᱭᱟ ᱩᱱᱠᱩ ᱴᱷᱮᱱ ᱜᱮ ᱠᱤᱨᱤᱧ ᱠᱟᱛᱮᱫ ᱜᱮᱞᱮ ᱦᱟᱛᱟᱣᱟ᱾
ᱟᱯᱮ ᱢᱮᱫ ᱥᱟᱢᱟᱝ ᱨᱮ ᱛᱤᱭᱳᱜ ᱠᱟᱛᱮᱜ ᱠᱤᱨᱤᱧ ᱠᱟᱫᱟ ᱯᱮ ᱥᱮ ᱚᱱᱟ ᱫᱚ ᱟᱠᱚ ᱦᱟᱱᱛᱮ ᱠᱷᱚᱱ ᱟᱠᱚ ᱛᱤᱭᱟᱹᱜ ᱟᱹᱜᱩ ᱠᱟᱫᱟ ᱠᱚ ᱤᱱᱟᱹ ᱛᱟᱭᱚᱢ ᱟᱯᱮ ᱠᱚ ᱩᱫᱩᱜ ᱟᱯᱮ ᱠᱟᱱᱛᱮ ᱚᱱᱟ ᱠᱚ ᱮᱢ ᱟᱠᱟᱫ ᱯᱮᱭᱟ ᱚᱴᱟᱜ?
ᱵᱟ ᱵᱟ ᱢᱮᱫ ᱥᱟᱢᱟᱝ ᱨᱮᱜᱮ ᱠᱚ ᱛᱤᱭᱟᱹᱜᱟ ᱛᱤᱭᱟᱹᱜ ᱠᱟᱛᱮᱜ ᱛᱟᱨᱯᱚᱨᱮ ᱩᱱᱠᱩ ᱠᱚ ᱢᱟᱱᱮ ᱠᱚ ᱟᱠᱷᱨᱤᱧ ᱞᱟᱹᱜᱤᱜ ᱠᱚ ᱦᱤᱡᱩᱜᱼᱟ ᱟᱹᱛᱩ ᱨᱮ᱾
ᱵᱟᱝ ᱯᱩᱨᱟᱹ ᱵᱚᱞᱛᱮ ᱢᱟᱱᱮ ᱵᱟᱲᱜᱮ ᱫᱷᱟᱨᱮ ᱠᱚ ᱥᱟᱵ ᱠᱚ ᱤᱭᱟᱹ ᱛᱤᱭᱳᱜᱟᱠᱚ ᱛᱟᱨᱯᱚᱨᱮ ᱚᱱᱟ ᱢᱮᱫ ᱥᱟᱢᱟᱝ ᱨᱮᱜᱮ ᱠᱚ ᱟᱹᱠᱷᱨᱤᱧᱟ ᱥᱮ ᱪᱮᱫ, ᱵᱟᱝ ᱱᱤᱝᱠᱟᱹ ᱠᱟᱛᱼᱼ ᱱᱚᱛᱮᱦᱚᱸ ᱧᱮᱞ ᱠᱟᱱ ᱜᱮᱭᱟ ᱡᱮ ᱚᱱᱟ ᱨᱟᱥᱟ ᱪᱮᱫ ᱛᱤᱭᱮ ᱟᱻ ᱛᱤᱭᱮᱜ ᱠᱟᱱᱼᱼ ᱠᱚ ᱟᱫᱚ ᱠᱚ ᱟᱹᱜᱩᱭᱟ ᱦᱮᱸ ᱥᱮ, ᱱᱚᱣᱟᱼᱼ ᱱᱚᱣᱟ ᱟᱹᱛᱩ ᱨᱮᱠᱚ ᱛᱤᱭᱮᱜ ᱠᱟᱜ ᱱᱚᱣᱟ ᱟᱛᱳ ᱨᱮᱫᱚ ᱟᱫᱚ ᱵᱟᱠᱚ ᱟᱹᱠᱷᱨᱤᱧᱟ, ᱱᱟᱥᱮᱱᱟᱜ ᱦᱟᱸᱰᱮ ᱡᱩᱫᱤ ᱠᱚ ᱮᱢᱟ ᱦᱚᱴᱚᱣᱟᱼᱼ ᱠᱚ ᱤᱱᱟᱹᱜᱮ, ᱥᱮ ᱡᱟᱦᱟᱸᱭᱟᱜ ᱫᱟᱨᱮ ᱩᱱᱠᱩ ᱴᱩᱠᱩ ᱱᱟᱥᱮ ᱠᱚ ᱮᱢ ᱦᱚᱴᱚ ᱟᱭᱟ ᱟᱫᱚ ᱠᱚ ᱤᱫᱤᱭᱮᱫ ᱛᱟᱠᱚᱣᱟ ᱾ ᱟᱫᱚ ᱦᱟᱱᱟ ᱚᱛᱳ ᱨᱮᱠᱚ ᱛᱤᱭᱟᱹ ᱤᱭᱟᱹᱭᱟ ᱟᱹᱠᱷᱨᱤᱧ ᱟᱠᱚᱼᱼ ᱡᱟᱹᱥᱛᱤ ᱫᱚ, ᱚᱸᱰᱮ ᱫᱚ ᱧᱮᱞᱚᱜᱚᱜᱼᱟ ᱵᱷᱮᱡᱟᱞᱟᱭ ᱦᱮᱸᱥᱮ ᱾ ᱚᱱᱟ ᱯᱤᱭᱳᱨᱟᱜ ᱫᱚ ᱵᱟᱠᱚ ᱮᱢ ᱞᱟᱹᱜᱤᱫᱚᱜ, ᱟᱫᱚ ᱵᱷᱮᱡᱟᱞ ᱠᱟᱛᱮ ᱟᱠᱚᱼᱼ ᱡᱟᱦᱟᱸ ᱞᱟᱵᱷ ᱥᱟᱸᱜᱮ ᱠᱚ ᱥᱟᱸᱜᱮ ᱤᱫᱤ ᱞᱟᱹᱜᱤᱫᱚᱜ ᱟᱠᱚ ᱦᱮᱸᱥᱮ ᱾ ᱟᱨᱚ ᱟᱵᱚ ᱚᱱᱠᱟ ᱠᱟ ᱠᱟᱛᱮ ᱮ ᱪᱮᱫ ᱠᱚ ᱞᱟᱹᱭᱟ ᱟᱹᱰᱤᱼᱼ ᱜᱮ ᱮᱲᱮ ᱠᱚ ᱠᱟᱱᱟ ᱥᱟᱥᱟᱵ ᱠᱚ ᱥᱮᱱ ᱵᱟᱲᱟ ᱟᱠᱟᱱᱟ ᱟᱯᱮ ᱥᱮᱫ?
ᱦᱮᱸ ᱵᱤᱧ ᱥᱟᱥᱟᱵ ᱠᱚᱫᱚ ᱚᱱᱠᱟ ᱢᱚᱛᱚ ᱫᱚ ᱟᱹᱞᱤᱧ ᱫᱚ, ᱡᱮᱞᱤᱧᱼᱼ ᱵᱟᱹᱞᱤᱧ ᱧᱮᱞ ᱟᱠᱟᱫ ᱠᱚᱣᱟ ᱾ ᱞᱤᱧ ᱟᱸᱡᱚᱢ ᱵᱟᱲᱟ ᱟᱠᱟᱫ ᱠᱚᱣᱟ ᱡᱮ ᱠᱚ ᱥᱟᱵ ᱠᱚᱜᱮᱭᱟ ᱚᱱᱠᱟ ᱢᱟᱱᱮ ᱠᱚ ᱦᱤᱡᱩᱜ ᱜᱮᱭᱟ ᱾ ᱛᱚ ᱚᱱᱠᱟ ᱢᱚᱛᱚ ᱫᱚ ᱟᱞᱮ ᱟᱛᱳ ᱨᱮᱫᱚ ᱱᱤᱛᱚᱜ ᱫᱷᱟᱹᱵᱤᱡ ᱛᱮᱫᱚ ᱟᱹᱣᱨᱤ ᱦᱩᱭᱩᱜᱼᱟ ᱛᱚ ᱾
ᱟᱪᱪᱷᱟ ᱡᱟᱭᱦᱳᱠ ᱟᱫᱚ ᱛᱟᱦᱚᱞᱮ ᱪᱮᱠᱟᱛᱮᱢ ᱧᱮᱞ ᱠᱮᱭᱟ, ᱚᱸᱰᱮ ᱦᱚᱸ ᱟᱵᱚᱼᱼ ᱛᱤᱱᱟᱹᱜ ᱮ ᱢᱚᱸᱡᱽ ᱟᱹᱰᱤ ᱪᱮᱦᱨᱟ ᱛᱤᱱᱟᱹᱜ ᱪᱮᱦᱨᱟ ᱞᱮᱞᱦᱟ ᱠᱚ ᱥᱟᱡᱟᱣ ᱠᱟᱱᱟ ᱠᱚ ᱾ ᱩᱱᱠᱩ ᱟᱹ ᱠᱤᱨᱤᱧ ᱛᱮᱦᱚᱸ ᱧᱟᱢᱚᱜ ᱜᱮᱭᱟ ᱱᱟᱱᱟ ᱦᱩᱱᱟᱹᱨ ᱫᱷᱤᱨᱤ ᱠᱟᱹᱴᱤᱡᱼᱼ ᱠᱟᱹᱴᱤᱡ ᱫᱷᱤᱨᱤ, ᱟᱫᱚ ᱵᱟᱝᱢᱟ ᱚᱱᱮ ᱵᱤᱧᱟᱜ ᱚᱱᱮ ᱵᱚᱦᱚᱜ ᱴᱷᱮᱱᱼᱼ ᱟᱫᱚ ᱜᱮᱫ ᱠᱟᱛᱮ ᱵᱟᱝᱢᱟ ᱚᱸᱰᱮ ᱥᱚᱜᱮ ᱜᱟᱱᱚᱜ-ᱟ ᱾ ᱟᱡ ᱟᱡᱛᱮ ᱟᱫᱚ ᱠᱚ ᱥᱚᱜᱮ ᱠᱟᱜ-ᱟ ᱠᱚ ᱦᱳᱭᱥᱮ ᱾ ᱟᱫᱚ ᱥᱚᱜᱮ ᱠᱟᱜ ᱛᱮᱠᱚ ᱟᱫᱚ ᱠᱚ ᱦᱤᱡᱩᱜ ᱟᱠᱚ, ᱵᱤᱧ ᱥᱟᱥᱟᱵ ᱞᱮ ᱦᱮᱡ ᱟᱠᱟᱱᱟ ᱾ ᱚᱱ ᱚᱱᱟᱴᱟᱜ ᱟᱛᱩ ᱨᱮ ᱚᱱᱟ ᱫᱷᱟᱨᱮ ᱨᱮ ᱥᱮ ᱦᱤᱡᱩᱜ ᱚᱠᱛᱚ ᱚᱸᱰᱮᱞᱮᱼᱼ ᱧᱟᱢ ᱟᱠᱟᱫᱮᱭᱟ ᱦᱮᱸᱥᱮ ᱾ ᱟᱫᱚ ᱛᱟᱦᱚᱞᱮ, ᱟᱢ ᱦᱚᱸᱢ ᱞᱟᱹᱭᱟ ᱦᱮᱸ ᱱᱟᱼᱼ ᱯᱟᱭ ᱜᱮ ᱞᱟᱹᱭ ᱫᱟᱲᱮ ᱟᱭ ᱱᱮᱜ-ᱮ ᱠᱷᱟᱱᱮᱠ ᱢᱟᱲᱟᱝ ᱜᱮᱞᱮ ᱥᱟᱵ ᱟᱠᱟᱫᱮᱭᱟ ᱮᱼᱼ ᱢᱚᱴᱟᱢᱩᱴᱤ ᱟᱫᱚ ᱚᱱᱠᱟ ᱠᱚ ᱧᱮᱞᱮᱭᱟ ᱠᱚ, ᱩᱱᱤ ᱫᱚ ᱪᱮᱫ ᱞᱮᱠᱟ ᱦᱮᱱᱟᱜ ᱟᱠᱟᱫ ᱛᱟᱭᱟ ᱩᱱᱤᱭᱟᱜ ᱜᱚᱲᱦᱚᱱ ᱾ ᱦᱮᱸᱥᱮ ᱚᱱᱟ ᱜᱚᱲᱦᱚᱱ ᱧᱮᱞ ᱠᱟᱛᱮ ᱟᱫᱚ ᱠᱚ ᱞᱟᱹᱭᱟ ᱩ ᱦᱮᱸᱫᱮ ᱠᱩᱪ ᱠᱩᱪᱤᱭᱟᱹ ᱢᱟᱨᱮᱭ ᱟᱠᱟᱱᱟᱭ ᱾ ᱱᱩᱭᱟᱜ ᱫᱚ ᱡᱟᱹᱱᱤᱡ ᱫᱷᱤᱨᱤ ᱦᱮᱱᱟᱜ ᱟᱠᱟᱫ ᱛᱟᱭᱟ ᱵᱩᱡᱷᱟᱹᱣ ᱠᱮᱫ ᱟᱢ, ᱟᱫᱚ ᱛᱟᱦᱚᱞᱮ ᱠᱚ ᱢᱮᱛᱟᱢᱟᱼᱼ ᱩᱱᱤᱭᱟᱜ ᱵᱚᱦᱚᱜ ᱨᱮ ᱫᱷᱤᱨᱤ ᱦᱮᱱᱟᱜ ᱟᱠᱟᱫᱟ, ᱟᱫᱚ ᱫᱷᱤᱨᱤ ᱚᱰᱚᱝᱟ, ᱟᱫᱚ ᱟᱠᱚᱼᱼ ᱜᱮ ᱠᱚ ᱞᱟᱹᱭᱟ ᱠᱚ ᱤᱭᱟᱹ ᱠᱟᱥᱟ ᱵᱟᱹᱴᱤ, ᱵᱟᱴᱤ ᱦᱚᱯᱚᱱ ᱥᱮ ᱴᱟᱹᱴᱤᱭᱟᱹ ᱟᱹᱜᱩᱭ ᱯᱮᱼᱼ ᱦᱮᱸ, ᱟᱨ ᱛᱩᱲᱤ ᱥᱩᱱᱩᱢ ᱟᱜᱩ ᱛᱚᱨᱟᱭ ᱯᱮ ᱴᱷᱤᱠ ᱟᱨ ᱛᱩᱞᱟᱹᱢ ᱡᱩᱫᱤ ᱦᱮᱱᱟᱜ ᱠᱷᱟᱱ ᱵᱷᱟᱹᱜᱤ ᱜᱮᱭᱟ, ᱦᱮᱸᱼᱼ ᱫᱚ ᱚᱱᱟ ᱫᱚ ᱴᱩᱠᱩ ᱴᱟᱠᱤ ᱡᱟᱦᱟᱸᱭ ᱦᱟᱹᱱᱤ ᱴᱷᱮᱡ ᱫᱚ ᱦᱟᱹᱱᱤ ᱴᱷᱮᱱ ᱦᱮᱱᱟᱜ-ᱟ ᱱᱩᱭ ᱴᱷᱮᱱ ᱦᱮᱱᱟᱜ ᱟᱠᱟᱫᱟ ᱧᱮᱞᱟᱵᱚᱱ ᱦᱮᱸ ᱥᱮ ᱾ ᱟᱫᱚ ᱛᱟᱦᱚᱞᱮ ᱚᱱᱠᱟᱜᱮ ᱛᱩᱞᱟᱹᱢ ᱠᱚᱠᱚ ᱟᱹᱜᱩᱭᱟ, ᱛᱩᱲᱤ ᱥᱩᱱᱩᱢ ᱠᱚ ᱟᱨ ᱦᱚᱸᱼᱼ ᱠᱟᱸᱥᱟ ᱴᱟᱹᱴᱤᱭᱟᱹ, ᱥᱮ ᱵᱟᱹᱴᱤ ᱦᱚᱯᱚᱱ ᱚᱠᱚᱭ ᱚᱠᱟᱥᱮᱫ ᱠᱚ ᱞᱟᱹᱭᱟ ᱾ ᱟᱫᱚ ᱚᱸᱰᱮ ᱧᱮᱞ ᱟᱠᱟᱱᱟᱼᱼ
ᱵᱞᱮᱰ ᱦᱚᱸᱠᱚ ᱠᱷᱚᱭ ᱠᱷᱚᱭᱟᱱᱤᱡ ᱜᱮᱭᱟ, ᱟᱨ ᱚᱠᱚᱭ ᱟᱹᱜᱩ ᱛᱮᱱ ᱠᱚ ᱫᱚ ᱠᱚ ᱟᱹᱜᱩᱼᱼ ᱠᱟᱜ-ᱟ ᱠᱚ ᱟᱫᱚ ᱵᱞᱮᱰ ᱠᱚ ᱠᱷᱚᱡᱚᱜ-ᱟ ᱵᱞᱮᱰ ᱾
ᱦᱮᱸ
ᱟᱫᱚ ᱵᱤᱧᱮ ᱥᱟᱵᱮᱭᱟᱭ, ᱦᱮᱸ ᱟᱫᱚ ᱵᱤᱧᱟᱜ ᱦᱚᱸ ᱱᱚᱰᱮ ᱟᱫᱚᱼᱼ ᱱᱚᱝᱠᱟᱭ ᱜᱮᱫ ᱟᱠᱟᱫ ᱛᱟᱠᱚ, ᱜᱮᱫ ᱚᱰᱩᱝ ᱟᱭ ᱥᱮ ᱚᱱᱟ ᱛᱚᱞᱦᱮ ᱠᱷᱚᱱᱟᱜ ᱜᱮᱫ ᱛᱮᱼᱼ ᱟᱫᱚ ᱞᱮ ᱧᱮᱞ ᱫᱟᱯᱮ ᱛᱩᱞᱟᱹᱢ ᱨᱮ ᱪᱮᱜ ᱦᱚᱸ ᱵᱟᱹᱱᱩᱜ ᱠᱟᱫᱟ ᱦᱮᱸ ᱟᱫᱚ ᱚᱸᱰᱮ ᱠᱷᱚᱡ ᱴᱷᱮᱞᱟᱣ ᱳᱰᱳᱝ ᱟᱭ ᱟᱫᱚ ᱴᱷᱮᱞᱟᱣ ᱳᱰᱳᱝᱟᱭ ᱴᱷᱮᱞᱟᱣ ᱳᱰᱳᱝᱟᱭ ᱟᱫᱚ ᱱᱟ ᱛᱮ ᱟᱫᱚ ᱚᱸᱰᱮ ᱠᱷᱚᱱᱟᱜ ᱜᱮ ᱚᱱᱟ ᱠᱩᱴᱩᱡ ᱳᱰᱳᱝ ᱜᱚᱜ ᱠᱟᱜ-ᱟᱭ᱾ ᱚᱱᱟ ᱫᱷᱤᱨᱤ ᱯᱮᱭᱟ ᱜᱟᱱ ᱜᱚ ᱵᱟᱭ ᱠᱟᱜ-ᱟᱭ ᱤᱥ ᱱᱩᱭ ᱫᱚ ᱞᱟᱹᱭᱟᱭ ᱦᱟᱸᱰᱮᱧ ᱳᱰᱳᱝ ᱞᱮᱫ ᱛᱟᱭᱟ ᱛᱩᱨᱩᱭ ᱜᱚᱴᱟᱝ ᱜᱟᱱ ᱦᱮᱸᱥᱮ᱾
ᱦᱮᱸ
ᱟᱨ ᱞᱟᱹᱭᱟᱭ ᱱᱚᱸᱰᱮᱧ ᱳᱰᱳᱝ ᱠᱮᱫᱟ ᱱᱩᱭᱟᱜ ᱫᱚ ᱡᱟᱹᱥᱛᱤ ᱱᱩᱱᱟᱹᱜ ᱫᱚ ᱵᱟᱭ ᱢᱟᱨᱮ ᱠᱟᱱᱟ ᱢᱟᱨᱮ ᱠᱟ ᱨᱮᱦᱚᱸᱭ ᱡᱟᱹᱥᱛᱤ ᱫᱚ ᱵᱟᱭ ᱳᱰᱳᱝ ᱠᱚ ᱫᱟᱲᱮᱭᱟᱫᱟ ᱵᱟᱭ ᱵᱟᱝ ᱫᱷᱤᱨᱤ ᱵᱟᱝ ᱦᱩᱭ ᱠᱟᱱ ᱛᱟᱭᱟ ᱟᱫᱚ ᱤᱱᱠᱟᱹ ᱠᱟ ᱛᱮ ᱟᱫᱚᱭ ᱞᱟᱹᱭᱟ ᱦᱮᱸᱛᱚ ᱴᱷᱤᱠ ᱟᱪᱷᱮ ᱟᱫᱚ ᱟᱫᱚᱭ ᱞᱟᱹᱭᱟ ᱦᱮᱸ ᱱᱚᱣᱟ ᱵᱟ ᱟᱹᱰᱤ ᱥᱟᱫ ᱵᱤᱥᱟᱞ ᱫᱟᱢ ᱵᱩᱪᱷᱟᱹᱣ ᱠᱮᱫᱟᱢ ᱟᱨ ᱫᱷᱤᱨᱤ ᱨᱮᱱᱟᱜ ᱮᱢᱚᱱ ᱰᱤᱡᱟᱭᱤᱱ ᱧᱮᱞᱚᱜ-ᱟ ᱥᱟᱹᱨᱤ ᱥᱟᱹᱨᱤ ᱜᱮ ᱧᱮᱞ ᱛᱮᱦᱚᱸᱚᱢ ᱠᱩᱥᱤᱭᱟᱜ ᱜᱮᱭᱟ ᱚᱱᱟ ᱫᱷᱤᱨᱤ ᱨᱮᱱᱟᱜ ᱰᱤᱡᱟᱭᱤᱱ ᱠᱚ᱾ ᱟᱫᱚᱢ ᱞᱟᱹᱭᱟ ᱡᱟᱹᱱᱤ ᱡᱮ ᱥᱟᱹᱨᱤᱜᱮ ᱵᱤᱧᱟᱜ ᱢᱚᱞᱚᱝ ᱨᱮᱜᱮ ᱦᱮᱱᱟᱜ ᱟᱠᱟᱫᱟ ᱡᱟᱹᱱᱤᱡ᱾ ᱚᱱᱟ ᱫᱚ ᱩᱱ ᱥᱚᱢᱚᱭ ᱫᱚ ᱢᱤᱫᱴᱟᱱ ᱥᱳᱥᱟᱞ ᱢᱤᱰᱤᱭᱟ ᱨᱮᱱᱟᱜ ᱚᱱᱠᱟ ᱪᱟᱦᱤᱫᱟ ᱵᱟᱝ ᱛᱟᱦᱮᱸ ᱠᱟᱱᱟ ᱥᱮ ᱟᱹᱰᱤ ᱡᱳᱨ ᱚᱱᱟ ᱫᱚ ᱟᱵᱚ ᱠᱚ ᱮᱲᱮ ᱤᱫᱤᱭᱮᱫ ᱵᱚᱱ ᱛᱟᱦᱮᱸᱫ ᱟᱫᱚ ᱪᱤᱠᱟᱹ ᱞᱟᱹᱭᱟ ᱚᱸᱰᱮᱧ ᱟᱹᱠᱷᱨᱤᱧ ᱞᱮᱠᱷᱟᱱ ᱢᱤᱜ ᱢᱤᱫᱴᱟᱝ ᱫᱷᱤᱨᱤ ᱜᱮ ᱵᱟᱝ ᱵᱟᱝᱛᱮ ᱮᱢᱚᱜ-ᱟ ᱠᱚ ᱛᱩᱨᱩᱭ ᱦᱟᱡᱟᱨ ᱯᱟᱹᱭᱞᱟᱹ ᱢᱚᱬᱮ ᱦᱟᱡᱟᱨ ᱦᱮᱸᱥᱮ ᱩᱱ ᱚᱠᱛᱚ ᱨᱮᱱᱟᱜ ᱠᱟᱛᱷᱟ᱾ ᱟᱫᱚ ᱚᱱᱠᱟ ᱞᱮᱠᱟ ᱨᱮ ᱧᱮᱞᱚᱜᱚᱜ-ᱟ, ᱟᱫᱚᱢ ᱢᱮᱛᱟ ᱦᱟᱭᱟ ᱚᱱᱠᱟ ᱡᱮ ᱵᱟᱨ ᱦᱟᱡᱟᱨᱤᱧ ᱮᱢᱚᱜ-ᱟ᱾
ᱦᱚᱭ
ᱦᱮᱸᱥᱮ ᱵᱟᱨ ᱦᱟᱡᱟᱨ ᱠᱤ ᱯᱮ ᱦᱟᱡᱟᱨᱤᱧ ᱮᱢᱚᱜ-ᱟ ᱵᱟᱝ ᱵᱟᱝ ᱵᱟᱝ ᱜᱟᱱᱚᱜ-ᱟ ᱵᱟᱝ ᱜᱟᱱᱚᱜ-ᱟ, ᱵᱟᱝ ᱵᱩᱝ ᱵᱟᱝ ᱵᱩᱝ ᱛᱮ ᱧᱮᱞᱚᱜᱚᱜ-ᱟ ᱧᱮᱞ ᱢᱮ ᱵᱟᱨ ᱟᱹᱲᱟᱹᱭ ᱦᱟᱡᱟᱨ ᱨᱮᱜᱮ ᱩᱱᱤ ᱦᱚᱸᱭ ᱨᱮᱵᱮᱱᱚᱜ ᱟᱭ ᱟᱨ ᱚᱱᱟ ᱫᱷᱤᱨᱤ ᱨᱮᱱᱟᱜ ᱫᱟᱢ ᱮᱠᱪᱩᱭᱮᱞᱤ ᱛᱟᱦᱮᱸ ᱠᱟᱱᱟ ᱦᱳᱭ ᱛᱚ ᱯᱚᱧᱪᱟᱥ ᱴᱟᱠᱟ ᱠᱤ ᱥᱳᱛᱛᱳᱨ ᱴᱟᱠᱟ ᱦᱮᱸᱥᱮ᱾ ᱥᱴᱳᱱ ᱴᱟᱜ ᱟᱫᱚ ᱧᱮᱞ ᱢᱮ ᱚᱱᱟ ᱫᱟᱢ ᱮ ᱛᱤᱱᱟᱹᱜ ᱮᱲᱮᱭᱤᱡ ᱢᱮᱭᱟ ᱚᱱᱠᱟ ᱛᱮᱦᱚ ᱟᱫᱚ ᱟᱹᱰᱤ ᱦᱚᱲ ᱠᱚ ᱩᱞᱞᱩ ᱠᱚ ᱵᱮᱱᱟᱣ ᱠᱟᱜ ᱵᱚᱱ ᱜᱮᱭᱟ ᱵᱟᱝ ᱫᱚ ᱵᱟᱝ ᱴᱷᱤᱠ ᱥᱮ᱾ ᱟᱨ ᱠᱚᱛᱚᱠ ᱜᱩᱞᱳ ᱩᱝᱠᱩ ᱡᱟᱦᱟᱸᱭ ᱡᱟᱹᱫᱩ ᱩᱫᱩᱜ ᱠᱚᱦᱚᱸ ᱵᱚᱱ ᱧᱮᱞ ᱠᱚᱫᱚ ᱠᱷᱮᱞ ᱠᱚ ᱩᱫᱩᱜ ᱫᱚ ᱩᱱᱠᱩ ᱦᱚᱸ ᱟᱵᱚ ᱢᱮᱫ ᱠᱚ ᱫᱷᱷᱟᱸᱫᱟᱭ ᱛᱟᱵᱚᱱ ᱜᱮᱭᱟ ᱚᱱᱟ ᱟᱵᱚ ᱵᱟᱵᱚᱱ ᱵᱩᱡᱽ ᱫᱟᱲᱮᱜ-ᱟ ᱚᱠᱟ ᱠᱚᱨᱮ ᱩᱱᱤ ᱪᱮᱜ ᱥᱟᱢᱟᱱ ᱠᱚᱭ ᱫᱚᱦᱚ ᱠᱟᱜ ᱠᱟᱱᱟ᱾ ᱜᱮᱭᱟ ᱴᱷᱤᱠ ᱥᱮ
ᱳᱭ
ᱟᱫᱚ ᱤᱝᱠᱟᱹ ᱞᱮᱠᱟ ᱨᱮ ᱟᱫᱚ ᱧᱮᱞᱮ ᱨᱟᱥᱟ ᱧᱮᱞᱮ ᱨᱟᱥᱟ ᱨᱮᱦᱚᱸ ᱧᱮᱞᱚᱜ ᱠᱟᱱᱟ ᱠᱤᱨᱤᱧ ᱠᱟᱛᱮᱜ ᱡᱚᱢ ᱫᱚ ᱵᱷᱮᱜᱟᱨ ᱜᱮᱭᱟ, ᱵᱟᱝ ᱴᱷᱤᱠᱟ ᱟᱫᱚ ᱤᱱᱠᱟᱹ ᱞᱮᱠᱟ ᱨᱮ ᱡᱟᱭᱦᱳᱠ ᱟᱢ ᱢᱤᱜ ᱵᱟᱨ ᱠᱟᱛᱷᱟ ᱞᱟᱹᱭᱟ ᱛᱟᱞᱟᱝ ᱢᱮ ᱟᱢᱟᱜ ᱥᱟᱛᱟᱢ ᱞᱮᱠᱟᱛᱮ ᱟᱢ ᱪᱮᱜ ᱮᱢ ᱫᱤᱥᱟᱹᱭ ᱫᱟ?
ᱦᱮᱸ ᱟᱞᱤᱧ ᱥᱟᱛᱟᱢ ᱛᱮᱫᱚ ᱱᱚᱣᱟ ᱪᱟᱥ ᱠᱟᱹᱢᱤ ᱫᱤᱠ ᱫᱤᱭᱮ ᱠᱟᱹᱴᱤᱡ ᱞᱤᱧ ᱢᱮᱱ ᱞᱟᱹᱜᱤᱫᱚᱜ-ᱟ᱾ ᱢᱮᱱ ᱞᱮᱠᱷᱟᱡ ᱫᱚ ᱵᱷᱟᱹᱞᱤ ᱠᱚᱜ ᱟ ᱡᱮ ᱟᱯᱮ ᱥᱮᱫ ᱫᱚ ᱪᱮᱫ ᱞᱮᱠᱟ ᱢᱟᱱᱮ ᱪᱟᱥ ᱪᱟᱥ ᱠᱚᱫᱚ ᱠᱚ ᱤᱭᱟᱹ ᱠᱟᱱ ᱜᱮᱭᱟ ᱛᱟᱨᱯᱚᱨ ᱦᱩᱲᱩ ᱛᱤᱱᱟᱹᱜ ᱵᱟᱨ ᱠᱚ ᱪᱟᱥ ᱜᱮᱭᱟ᱾
ᱟᱪᱪᱷᱟ ᱟᱪᱪᱷᱟ ᱟᱨ ᱪᱟᱥ ᱠᱟᱹᱢᱤ ᱫᱚ ᱫᱚᱢᱮ ᱫᱚ ᱵᱟᱝ ᱦᱟᱞᱠᱟ ᱢᱟᱪᱷᱟ᱾ ᱛᱮᱜᱮ ᱦᱚᱱ ᱠᱟ᱾ ᱯᱮᱭᱟ ᱨᱚᱠᱚᱢ ᱥᱮ ᱯᱮ ᱨᱚᱠᱚᱢᱟᱜ ᱜᱮ ᱟᱞᱮ ᱫᱚ ᱪᱟᱥᱵᱟᱥ ᱦᱩᱭᱩᱜᱼᱟ ᱢᱟᱹᱱᱼᱼ ᱡᱤᱭᱟᱹᱲ ᱦᱟᱥᱟ ᱟᱨ ᱦᱚᱲ ᱠᱟᱱᱟ ᱞᱮ ᱛᱚ
ᱚ
ᱟᱨ ᱦᱩᱲᱩ ᱫᱚ ᱵᱟᱨ ᱠᱟᱴ ᱞᱮ ᱪᱟᱥ ᱜᱮᱭᱟ ᱫᱷᱚᱨᱚᱱ ᱟᱨᱼᱼ ᱱᱤᱨᱚᱱᱚ ᱟᱸᱜᱷᱟᱲ ᱦᱲᱩᱩ ᱟᱨ ᱫᱷᱚᱨᱚᱱ ᱦᱩᱲᱩ ᱟᱯᱮ ᱥᱮᱫ ᱪᱮᱫ ᱞᱮᱠᱟ ᱪᱚ ᱢᱟᱥᱮᱼᱼ
ᱦᱮᱸ ᱟᱞᱮ ᱫᱚ ᱢᱤᱫ ᱫᱷᱟᱣ ᱜᱮᱠᱚ ᱪᱟᱥ ᱜᱮᱭᱟ ᱛᱚ ᱚᱱᱟ ᱫᱟᱜ ᱠᱚ ᱵᱟᱝ ᱠᱷᱟᱹᱛᱤᱨᱼᱼ ᱱᱟᱜ
ᱢᱤᱫᱫᱷᱟᱣ ᱫᱚ ᱵᱟᱝ ᱟᱨ ᱪᱮᱫ ᱪᱮᱫ ᱠᱚ ᱪᱟᱥ ᱜᱮᱭᱟ᱾
ᱟᱨ ᱦᱩᱭᱩᱜ ᱠᱟᱱᱟ ᱚᱱᱟ ᱡᱚᱱᱰᱨᱟ ᱠᱚ ᱛᱟᱨᱯᱚᱨᱼᱼ ᱥᱚᱵᱡᱤ ᱢᱮᱱᱛᱮᱫᱚ ᱦᱩᱭᱩᱜ ᱠᱟᱱᱟ᱾ ᱟᱲᱟᱜ ᱥᱟᱠᱟᱢ ᱢᱮᱱᱛᱮᱫᱚ ᱦᱩᱭᱩᱜ ᱠᱟᱱᱟ ᱟᱲᱟᱜ ᱠᱚ ᱠᱩᱞᱢᱤ ᱥᱟᱠ ᱠᱚ ᱚᱱᱟ ᱠᱚ᱾ ᱠᱩᱞᱢᱤ ᱟᱲᱟᱜ ᱠᱚ ᱛᱟᱨᱯᱚᱨᱮ ᱵᱮᱸᱜᱟᱲ ᱠᱚ ᱠᱳᱱᱰᱷᱟ ᱦᱚᱛᱚᱫᱼᱼ
ᱟᱪᱪᱷᱟ
ᱠᱟᱞᱞᱟ ᱡᱷᱤᱱᱜᱟ ᱚᱱᱟ ᱠᱚ᱾ ᱟᱨᱦᱚᱸ ᱟᱭᱢᱟ ᱟᱹᱰᱤ ᱞᱮᱠᱟᱱ ᱜᱮᱠᱚ ᱪᱟᱥ ᱜᱮᱭᱟ᱾
ᱟᱪᱪᱷᱟ ᱟᱫᱚ ᱪᱮᱫ ᱞᱮᱠᱟ ᱛᱟᱦᱚᱞᱮ ᱠᱤᱨᱤᱧ ᱟᱹᱠᱷᱨᱤᱧ ᱠᱟ ᱠᱟᱛᱮᱫ ᱪᱮᱫ ᱞᱮᱠᱟ ᱠᱚᱮ ᱟᱹᱥᱩᱞᱚᱜ ᱠᱟᱱᱟ ᱚᱱᱟ ᱠᱚ ᱪᱟᱥ ᱠᱟᱛᱮᱫᱼᱼ
ᱟᱫᱚ ᱚᱱᱟ ᱫᱚ ᱟᱭᱢᱟ ᱜᱟᱱ ᱞᱮᱠᱟ ᱫᱚ ᱧᱮᱞ ᱛᱮᱫᱚ ᱢᱟᱱᱮ᱾ ᱚᱱᱠᱟ ᱢᱚᱛᱚ ᱫᱚ ᱫᱟᱜ ᱠᱚ ᱵᱟᱹᱱᱩᱜᱼᱟᱛᱚ ᱛᱚ ᱢᱟᱱᱮ ᱚᱲᱟᱜ ᱨᱮ ᱡᱚᱢ ᱞᱮᱠᱟ᱾ ᱠᱚ ᱪᱟᱥ ᱜᱮᱭᱟ᱾
ᱟᱪᱪᱷᱟ
ᱦᱩᱸ
ᱚᱱᱠᱟ ᱵᱮᱯᱟᱨ ᱵᱟᱝ
ᱦᱳᱭ
ᱟᱫᱚ ᱛᱟᱦᱚᱞᱮ ᱟᱯᱮ ᱥᱮᱫ ᱫᱚ ᱢᱟᱱᱮ ᱞᱩᱢᱩᱝ ᱠᱚᱫᱚ ᱠᱚ ᱪᱟᱥ ᱠᱚᱜᱮᱭᱟ ᱥᱮ ᱵᱟᱝ
ᱦᱮᱸ ᱦᱮᱸ ᱞᱩᱢᱟᱹᱝ ᱠᱚᱫᱚ ᱠᱚ ᱪᱟᱥ ᱠᱚᱜᱮᱭᱟ ᱟᱫᱚ ᱡᱟᱦᱟᱸᱭ ᱢᱟᱱᱮ ᱚᱱᱠᱟ ᱢᱟᱱᱮ ᱠᱚ ᱠᱟᱹᱴᱤᱡ ᱦᱮᱸ ᱚᱱᱟ ᱵᱤᱨ ᱠᱚᱨᱮ ᱢᱟᱱᱮ ᱚᱱᱠᱟ ᱡᱟᱭᱜᱟ ᱠᱚ ᱢᱮᱱᱟᱜ ᱛᱟᱠᱚᱣᱟ ᱛᱚ ᱚᱱᱟ᱾ ᱚᱱᱟ ᱥᱟᱭᱤᱴ ᱠᱚᱨᱮ ᱢᱟᱱᱮ ᱩᱱᱠᱩ ᱠᱚ ᱪᱟᱥ-ᱟ᱾ ᱡᱟᱦᱟᱸᱭᱟᱜ ᱵᱟᱹᱱᱩᱜᱼᱟ ᱟᱫᱚ ᱵᱟᱝ
ᱚ ᱪᱮᱫ ᱛᱟᱦᱚᱞᱮ ᱚᱱᱟ ᱠᱚ ᱟᱹᱥᱩᱞ ᱠᱟᱛᱮᱫ ᱫᱚ ᱵᱟᱝ ᱧᱮ-ᱧᱮᱞ
ᱵᱟᱝ ᱟᱫᱚ ᱟᱞᱮ ᱫᱚ ᱚᱱᱮ ᱵᱟᱪᱠᱚᱢᱼᱼ
ᱟᱪᱪᱷᱟ ᱵᱟᱪᱠᱚᱢ ᱵᱟᱝ ᱦᱮᱸ ᱵᱟᱪᱠᱚᱢ ᱠᱚᱢ ᱱᱤᱭᱟᱹ ᱵᱟᱪᱠᱚᱢ ᱵᱟᱵᱮᱨ ᱵᱚᱫᱚᱞ ᱛᱮ ᱟᱨᱚ ᱪᱮᱫ ᱪᱮᱫ ᱠᱚ ᱚᱱᱟ ᱛᱮᱱᱟᱜ ᱦᱩᱭᱩᱜ ᱜᱮᱭᱟ ᱚᱱᱟ ᱵᱟᱪᱠᱚᱢ ᱠᱚᱼᱼ ᱦᱩᱸ
ᱚᱱᱟ ᱵᱟᱪᱠᱚᱢ ᱫᱚ ᱚᱱᱟ ᱵᱟᱵᱮᱨ ᱜᱮᱞᱤᱧ ᱟᱸᱡᱚᱢ ᱵᱟᱲᱟ ᱠᱟᱫᱟ ᱟᱫᱚ ᱵᱟᱟᱹᱞᱤᱧ ᱟᱸᱡᱚᱢ ᱟᱠᱟᱫᱟ᱾
ᱟᱪᱪᱷᱟ ᱟᱪᱪᱷᱟ
ᱦᱩᱸ
ᱟᱫᱚ ᱚᱱᱟ ᱫᱚ ᱟᱯᱮ ᱠᱷᱟᱹᱞᱤ ᱵᱟᱪᱠᱚᱢ ᱤᱨ ᱠᱟᱛᱮ ᱯᱮ ᱟᱹᱠᱷᱨᱤᱧᱟ ᱥᱮ ᱵᱟᱪᱠᱚᱢ ᱵᱟᱵᱮᱨ ᱵᱮᱱᱟᱣ ᱠᱟᱛᱮᱫ ᱯᱮ ᱟᱹᱠᱷᱨᱤᱧ ᱜᱮᱭᱟ ᱟᱯᱮ ᱫᱚ ᱾
ᱦᱮᱸ ᱚᱱᱠᱟ ᱦᱚᱸ ᱢᱟᱱᱮ ᱡᱟᱦᱟᱸᱭ ᱥᱟᱸᱜᱮ ᱧᱚᱜ ᱦᱩᱭᱩᱜ ᱛᱟᱠᱚᱣᱟ, ᱩᱱᱠᱩ ᱫᱚ ᱢᱟᱱᱮ ᱚᱱᱠᱟ ᱵᱟᱪᱠᱚᱢ ᱤᱭᱟᱹ ᱠᱟᱛᱮᱫ ᱠᱚ ᱟᱹᱠᱷᱨᱤᱧᱟ ᱟᱨ ᱠᱤᱪᱷᱩ ᱜᱟᱱ ᱫᱚ ᱢᱮᱱᱟᱜ ᱠᱚᱣᱟ, ᱚᱱᱠᱟ ᱢᱟᱱᱮ ᱦᱟᱸᱴ ᱠᱚᱠᱚ ᱦᱩᱭᱩᱜ ᱜᱮᱭᱟ ᱛᱚ ᱾ ᱚᱱᱟ ᱠᱚ ᱵᱟᱵᱮᱨᱟ ᱵᱟᱵᱮᱨ ᱠᱟᱛᱮᱫ ᱦᱟᱸᱴ ᱠᱚ ᱤᱫᱤᱭᱟ ᱟᱨ ᱠᱚ ᱟᱹᱠᱷᱨᱤᱧᱟ ᱾
ᱟᱪᱪᱷᱟ ᱾
ᱦᱩᱸ ᱾
ᱟᱹᱰᱤ ᱥᱟᱸᱜᱮ ᱠᱷᱟᱱ ᱫᱚ ᱚᱱᱟ ᱫᱚ ᱚᱱᱮ ᱤᱭᱟᱹ ᱛᱮ ᱤᱨ ᱠᱟᱛᱮ ᱜᱮ ᱟᱹᱠᱷᱨᱤᱧᱚᱼᱟ ᱥᱮ
ᱦᱳᱭ, ᱦᱳᱭ ᱤᱨ ᱠᱟᱛᱮᱫ ᱛᱟᱯᱚᱨ ᱚᱱᱟ ᱠᱚ ᱡᱷᱟᱲᱟᱣᱟ ᱚᱱᱟ ᱤᱭᱟᱹ ᱠᱩᱴᱤ ᱠᱚ ᱛᱟᱦᱮᱱᱟ ᱛᱚ, ᱚᱱᱟ ᱠᱚ ᱡᱷᱟᱨᱟᱣ ᱠᱟᱛᱮ ᱵᱟᱪᱷᱟᱭ ᱠᱟᱛᱮ ᱠᱚ ᱩᱰᱩᱠᱟᱜᱼᱟ ᱟᱨ ᱚᱱᱟ ᱠᱚ
ᱟᱫᱚ ᱚᱱᱟ ᱫᱚ ᱪᱮᱫ ᱞᱮᱠᱟ ᱠᱚ ᱠᱤᱨᱤᱡᱤ ᱠᱤᱡᱤ ᱫᱚᱨ ᱥᱮ ᱠᱟᱦᱟᱱ ᱥᱮ ᱪᱮᱫ ᱞᱮᱠᱟ?
ᱦᱮᱸ ᱚᱱᱠᱟ ᱠᱮᱡᱤ ᱫᱚᱨ ᱜᱮ ᱾
ᱟᱪᱪᱷᱟ ᱚᱱᱟ ᱠᱮᱡᱤ ᱫᱚᱨ ᱜᱮᱠᱚ ᱟᱹᱷᱨᱤᱧᱟ᱾ ᱟᱫᱚ ᱛᱟᱦᱚᱞᱮ ᱚᱱᱟ ᱫᱚ ᱚᱠᱚᱭ ᱠᱚ ᱵᱮᱱᱟᱣᱟ ᱾
ᱚᱱᱟ ᱫᱚ ᱟᱫᱚ ᱦᱟᱱᱮ ᱵᱟᱭᱨᱮ, ᱵᱟᱭᱨᱮ ᱥᱮᱱ ᱪᱟᱞᱟᱜ ᱜᱮᱭᱟ ᱵᱟᱭᱨᱮ ᱫᱤᱥᱚᱢ ᱥᱮᱫ ᱾
ᱵᱟᱭᱨᱮ ᱥᱮᱫ ᱵᱟᱝ ᱾
ᱦᱳᱭ ᱾
ᱚᱱᱠᱟ ᱵᱮᱯᱟᱨ ᱾ ᱴᱷᱤᱠ ᱛᱟᱦᱚᱞᱮ ᱟᱯᱮ ᱫᱚ ᱪᱮᱫ ᱞᱮᱠᱟ ᱠᱟᱛᱮ ᱯᱮ ᱟᱹᱠᱷᱨᱤᱧ ᱜᱮᱭᱟ?
ᱟᱠᱮ ᱫᱚ ᱚᱱᱠᱟ ᱢᱟᱱᱮ ᱤᱭᱟᱹ ᱠᱟᱛᱮ ᱜᱮ ᱚᱱᱟ ᱵᱟᱵᱮᱨ ᱠᱟᱛᱮᱫ ᱜᱮ ᱾
ᱟᱪᱪᱷᱟ ᱾
ᱦᱳᱭ ᱾
ᱟᱨ ᱢᱤᱫ ᱫᱷᱟᱶ ᱤᱧ ᱯᱷᱳᱱᱟ?
ᱦᱮᱸ ᱾